ᱟᱸᱡᱚᱢᱚᱜ ᱠᱟᱱᱟ ᱾
ᱟᱪ-ᱪᱷᱟ ᱾
ᱪᱮᱫ ᱮᱢ ᱪᱤᱠᱟᱹ ᱮᱫᱟ? ᱞᱟᱹᱤ ᱫᱟᱹᱧ ᱪᱮᱢ ᱪᱤᱠᱟᱹ ᱮᱫᱟ? ᱦᱮᱸ ᱞᱟᱹᱤᱧ ᱪᱮᱢ ᱪᱤᱠᱟᱹ ᱮᱫᱟ?
ᱚ ᱟᱨ ᱟᱯᱮ ᱚᱱᱛᱮ ᱯᱟᱛᱟ ᱦᱩᱭᱩᱜ ᱠᱟᱱᱟ ᱥᱮ ᱪᱮᱫ ᱟᱸᱡᱚᱢᱚᱜ ᱠᱟᱱᱟ?
ᱦᱮᱸ
ᱟᱯᱮ ᱚᱱᱛᱮ ᱯᱟᱛᱟ ᱥᱮ ᱪᱮᱫ ᱦᱳᱭᱩᱜ ᱠᱟᱱ ᱫᱚ ᱞᱟᱹᱭ ᱮ ᱟᱠᱚ?
ᱪᱮᱫ ᱯᱟᱛᱟ?
ᱟᱝ ᱵᱟᱸᱠᱩᱲᱟ ᱰᱤᱥᱴᱤᱠ ᱨᱮ ᱞᱟᱹᱭᱫᱟ ᱠᱚ ᱥᱮ ᱪᱮᱫ ᱯᱟᱛᱲᱟ ᱯᱟᱛᱟ ᱦᱩᱭᱩᱜ ᱠᱟᱱᱟ ᱥᱮ ᱪᱮᱫ?
ᱪᱮᱫ ᱯᱟᱛᱟ?
ᱡᱷᱟᱹᱱᱴᱤ ᱯᱟᱛᱟ ᱾
ᱟᱞᱮᱭᱟᱜ ᱱᱚᱰᱮᱷᱮ ᱦᱩᱭᱩᱜ ᱜᱮᱭᱟ ᱠᱤ?
ᱟᱯᱮ ᱫᱚ ᱚᱸᱰᱮ ᱠᱷᱚᱱ ᱛᱤᱱᱟᱹᱜ ᱥᱟᱹᱜᱤᱧ ᱛᱮᱯᱮ?
ᱯᱩᱨᱩᱞᱤᱭᱟ,
ᱟᱯᱮ ᱚᱱᱰᱮ ᱠᱷᱚᱱ ᱥᱩᱨ ᱜᱮᱭᱟ ᱥᱮ ᱥᱟᱹᱜᱤᱧ ᱜᱮᱭᱟ?
ᱤᱧ ᱫᱚ ᱵᱟᱹᱧ ᱧᱮᱞ ᱟᱠᱟᱜᱼᱟ ᱚᱠᱟᱨᱮ ᱦᱩᱭᱩᱜ-ᱟ ᱾
ᱟᱸᱡᱚᱢ ᱫᱚᱢ ᱟᱸᱡᱚᱢ ᱠᱟᱫᱟ ᱛᱚ, ᱥᱮ ᱵᱟᱝ ᱟᱸᱡᱚᱢ ᱠᱟᱫᱟᱢ?
ᱦᱩᱸ
ᱚ ᱟᱫᱚ ᱵᱟᱢ ᱪᱟᱞᱟᱣ ᱵᱟᱲᱟᱣ ᱠᱟᱱᱟ ᱢᱤᱫ ᱫᱷᱟᱣ ᱦᱚᱸ?
ᱵᱟᱝ ᱜᱮ᱾ ᱯᱩᱨᱩᱞᱤᱭᱟ ᱥᱮᱫ ᱦᱩᱭᱩᱜ ᱜᱮᱭᱟ ᱯᱟᱛᱟ ᱠᱚ, ᱵᱟᱸᱠᱩᱲᱟ ᱨᱮᱫᱚ ᱯᱟᱛᱟ ᱠᱚ ᱵᱟᱝ ᱦᱩᱭᱩᱜᱼᱟ ᱾
ᱚ ᱟᱪᱪᱷᱟ, ᱚᱱᱟ ᱫᱚ ᱤᱭᱟᱹ ᱯᱩᱨᱩᱞᱤᱭᱟᱹ ᱯᱟᱲᱟᱜ ᱠᱟᱱᱟ ᱵᱟᱝ?
ᱚᱠᱟ ᱡᱟᱭᱜᱟ ᱦᱩᱭᱩᱜᱼᱟ ᱚᱱᱟ ᱯᱩᱨᱟᱹ ᱢᱟᱱᱮ ᱵᱟᱹᱧ ᱵᱟᱲᱟᱭ ᱜᱮᱭᱟ ᱾
ᱢᱟᱱᱮ ᱪᱟᱞᱟᱣ ᱫᱚ ᱢᱤᱫ ᱫᱷᱟᱣ ᱦᱚᱸ ᱵᱟᱢ ᱪᱟᱞᱟᱣ ᱟᱠᱟᱱᱟ?
ᱩᱸ-ᱦᱩᱸ
ᱟᱸᱡᱚᱢ ᱫᱚᱢ ᱟᱸᱡᱚᱢ ᱟᱠᱟᱫᱟ ᱛᱚ ᱡᱮ ᱱᱚᱰᱮ ᱦᱩᱭᱩᱜᱼᱟ?
ᱦᱩᱸ ᱵᱟᱝ-ᱵᱟᱝ-ᱵᱟᱝ ᱚᱱᱟ ᱦᱚᱸ ᱦᱩᱭᱩᱜ ᱟᱸᱡᱚᱜ ᱩᱱᱤ ᱜᱮ ᱟᱸᱡᱚᱢ ᱟᱠᱟᱫᱟ ᱡᱮ ᱡᱷᱟᱹᱱᱴᱤ ᱯᱟᱛᱟ ᱵᱚᱞᱮ ᱠᱤᱪᱷᱩ ᱦᱩᱭᱩᱜᱳᱼᱟ, ᱮᱠᱫᱢᱮ ᱯᱟᱛᱟ ᱦᱩᱭᱩᱜᱼᱟ ᱥᱟᱱᱛᱟᱲ ᱫᱚ ᱯᱩᱨᱩᱞᱤᱭᱟᱹ ᱰᱤᱥᱴᱤᱠ ᱨᱮ ᱠᱤᱱᱛᱩ ᱵᱟᱹᱧ ᱥᱮᱱ ᱠᱟᱱᱟ ᱟᱨ ᱮᱠᱡᱮᱠᱴ ᱡᱟᱦᱟᱸ ᱞᱳᱠᱮᱥᱚᱱ ᱚᱱᱟ ᱦᱚᱸ ᱵᱟᱹᱧ ᱵᱟᱲᱟᱭᱟ ᱾
ᱚᱠᱟ ᱴᱷᱮᱱ ᱦᱩᱭᱩᱜᱼᱟ ᱢᱮᱱᱛᱮ
ᱟᱪᱪᱷᱟ ᱟᱪᱷᱟ ᱪᱷᱟ ᱟᱢ ᱫᱚ ᱱᱚᱱᱚᱛᱮ ᱦᱮᱸ
ᱥᱮᱱ ᱠᱟᱱ ᱜᱮᱭᱟᱢ ᱟᱢ ᱫᱚ-
ᱪᱮᱫ ᱤᱧ ᱠᱟᱹᱢᱤ ᱜᱮᱭᱟ?
ᱦᱮᱸ
ᱱᱤᱛᱚᱜ ᱫᱚ ᱪᱮᱫ ᱦᱚᱝ ᱜᱮ ᱵᱚᱝ ᱱᱤᱛᱚᱜ ᱫᱚ ᱡᱮᱸᱜᱮᱛ ᱵᱤᱫᱽᱫᱟᱹᱜᱟᱲ ᱨᱮᱜᱮ ᱚᱞᱚᱜ ᱯᱟᱲᱦᱟᱜ ᱦᱩᱭᱩᱜ ᱠᱟᱱᱟ ᱾ ᱟᱫᱚ ᱚᱸᱰᱮ ᱜᱮ ᱢᱮᱱᱟᱜ ᱠᱟᱫᱤᱧᱟ ᱾
ᱟᱪᱪᱷᱟ ᱤᱭᱩᱱᱤᱵᱷᱟᱨᱥᱤᱴᱤ᱾
ᱦᱳᱭ ᱦᱳᱭ, ᱟᱨ ᱟᱢ ᱫᱚ?
ᱤᱧ ᱫᱚ ᱠᱚᱢᱯᱮᱴᱤᱴᱤᱵᱷ,
ᱚ ᱟᱪᱷᱟ ᱟᱪᱷᱟ ᱾ ᱵᱟᱝ ᱫᱚᱨᱠᱟᱨᱟ ᱱᱤᱛᱚᱜ ᱦᱟᱸ ᱧᱮᱞᱮᱼᱟᱵᱚᱱ ᱛᱚ ᱡᱮᱦᱮᱛᱩ ᱥᱚᱨᱠᱟᱨᱮ ᱟᱹᱨᱩ ᱯᱷᱮᱨᱟᱣ ᱠᱟᱱᱟᱭ ᱾ ᱚᱱᱟ ᱞᱤᱭᱮᱛᱮ ᱡᱚᱛᱚ ᱨᱮᱱᱟᱜ ᱜᱮ ᱥᱟᱵ ᱫᱚᱦᱚ ᱫᱚᱨᱠᱟᱨᱟ ᱱᱤᱛᱚᱜ ᱡᱮᱱᱚ ᱟᱨ ᱚᱱᱠᱟ ᱱᱮᱴ ᱵᱤᱱᱤᱰ ᱠᱚᱫᱚ ᱵᱟᱢ ᱯᱮᱨᱮᱡ ᱠᱟᱜ-ᱟ? ᱚ ᱦᱮᱸᱛᱚ ᱾ ᱵᱟᱝ ᱡᱟᱦᱟᱱᱟᱜ ᱜᱮ ᱢᱤᱫᱴᱟᱝ ᱞᱚᱠᱠᱷᱚ ᱫᱚ ᱫᱚᱨᱠᱟᱨᱟ ᱱᱤᱦᱟᱹᱛ ᱜᱮ ᱵᱟᱝ᱾
ᱦᱟᱸ᱾
ᱡᱟᱦᱟᱸ ᱞᱚᱠᱷᱚ ᱛᱟᱦᱮᱸᱱ ᱞᱮᱱᱠᱷᱟᱱ ᱛᱚᱵᱮᱱᱟᱜ ᱚᱱᱟ ᱮᱢ ᱯᱮᱨᱮᱡ ᱫᱟᱲᱮᱜᱼᱟ ᱵᱟᱝ ᱥᱮ᱾
ᱦᱩᱸ ᱟᱨ ᱞᱟᱤᱯᱷ ᱨᱮ ᱠᱤᱪᱷᱩ ᱛᱚ ᱢᱤᱫᱴᱮᱱ ᱠᱚᱨᱟᱣ ᱞᱟᱹᱠᱛᱤ ᱠᱟᱱᱟ᱾
ᱮᱠᱫᱚᱢ ᱮᱠᱫᱚᱢ ᱚ ᱟᱨ ᱚᱲᱟᱜ ᱦᱚᱲ ᱠᱚ ᱪᱮᱫ ᱠᱚ ᱪᱤᱠᱟᱹᱭᱮᱫᱟ?
ᱢᱮᱱᱟᱜ ᱠᱚ ᱜᱮᱭᱟ᱾
ᱟᱨ ᱡᱚᱢ ᱵᱟᱲᱟ ᱠᱚ ᱦᱩᱭᱱᱟ?
ᱦᱳᱭ ᱠᱟᱱᱟ᱾
ᱟ ᱛᱟᱦᱚᱞᱮ ᱪᱮᱫ ᱠᱚᱯᱮ ᱠᱟᱹᱢᱤᱭᱮᱫᱟ ᱮᱠᱷᱚᱱ ᱫᱚ?
ᱠᱟᱹᱢᱤ ᱫᱚ ᱱᱤᱛ ᱫᱚ ᱤᱧᱟᱹᱜ ᱫᱚ ᱚᱱᱠᱟᱱᱟᱜ ᱠᱟᱹᱢᱤ ᱫᱚ ᱵᱟᱹᱱᱩᱜᱼᱟ ᱦᱚᱲ ᱦᱚᱲ ᱫᱚ ᱠᱟᱹᱢᱤ ᱵᱟᱲᱟᱭᱮᱫ ᱜᱮᱭᱟ ᱠᱚ᱾
ᱟᱪᱪᱷᱟ᱾ ᱟᱫᱚ ᱚᱲᱟᱜ ᱨᱮ ᱢᱮᱱᱟᱜ ᱢᱮᱭᱟ ᱥᱮ ᱚᱠᱟᱨᱮ ᱢᱮᱱᱟᱜ ᱢᱮᱭᱟ ᱟᱢ ᱫᱚ?
ᱦᱩᱸ ᱚᱲᱟᱜ ᱨᱮᱜᱮ᱾
ᱥᱟᱱᱟᱢ ᱠᱚᱠᱚ ᱴᱷᱤᱠ ᱮᱸ ᱵᱮᱥ ᱵᱟᱲᱟ ᱜᱮᱭᱟ ᱛᱚ?
ᱦᱳᱭ᱾
ᱟᱨ ᱦᱩᱞ ᱢᱟᱦᱟ ᱢᱟ ᱥᱮᱴᱮ ᱦᱮᱸ? ᱞᱟᱹᱭ ᱫᱟᱹᱧ ᱦᱩᱞ ᱢᱟᱦᱟ ᱥᱮᱴᱮᱨᱚᱜ ᱠᱟᱱ ᱫᱚ ᱟ ᱛᱟᱦᱞᱮ ᱟᱯᱮ ᱚᱱᱛᱮ ᱚᱠᱟᱮᱠᱟ ᱠᱩᱨᱩᱢᱩᱴᱩᱭ ᱫᱟᱠᱚ ᱦᱩᱞ ᱢᱟᱦᱟ ᱤᱫᱤ ᱠᱟᱛᱮᱜ᱾
ᱦᱟᱸ ᱦᱩᱞ ᱢᱟᱦᱟ ᱡᱟᱦᱟ ᱫᱚ ᱱᱚᱣᱟ ᱠᱚᱨᱮ ᱵᱮᱥ ᱢᱟᱱᱟᱣ ᱜᱮᱭᱟ ᱠᱚ ᱜᱚᱴᱟ ᱜᱮ ᱟᱞᱮᱭᱟ ᱱᱚᱣᱟ ᱠᱚᱨᱮᱫ᱾ ᱯᱨᱚᱛᱮᱠᱴᱤ ᱡᱟᱭᱜᱟ ᱨᱮᱜᱮ ᱢᱟᱱᱟᱣ ᱜᱮᱭᱟᱠᱚ᱾ ᱟᱨ ᱦᱩᱞ ᱢᱟᱦᱟ ᱢᱟᱱᱟᱣ ᱵᱚᱞᱛᱮ ᱚᱱᱠᱟ ᱵᱟᱲᱛᱤ ᱠᱤᱪᱷᱩ ᱫᱚ ᱚᱱᱮ ᱢᱤᱫ ᱥᱚᱢᱚᱭ ᱪᱮᱫ ᱞᱮᱠᱟ ᱦᱩᱭᱱᱟ ᱡᱮ ᱞᱟᱦᱟ ᱛᱮᱫᱚ ᱡᱟᱹᱥᱛᱤ ᱜᱮ ᱚᱱᱟ ᱯᱟᱛᱟ ᱮᱱᱮᱡ ᱠᱚᱠᱚ ᱫᱚᱦᱚᱭᱮᱫ ᱛᱟᱦᱮᱱᱟ ᱛᱟᱯᱚᱨᱮ ᱢᱟᱡᱮᱟᱜ ᱫᱚ ᱱᱤᱛ ᱨᱮᱱᱟᱜ ᱠᱟᱛᱷᱟ ᱫᱚ ᱵᱟᱹᱧ ᱵᱟᱲᱟᱭᱟ ᱛᱟᱨᱚᱨᱮ᱾ ᱛᱚ ᱚᱱᱟ ᱫᱚ ᱟᱞᱮ ᱱᱚᱰᱮ ᱫᱚ ᱵᱟᱝ ᱦᱚᱭᱩᱜ ᱜᱮᱭᱟ ᱤᱱᱠᱟᱹ ᱡᱮ ᱫᱚᱢᱮ ᱯᱟᱛᱟ ᱱᱮᱱᱡ ᱠᱚᱠᱚ ᱫᱚᱦᱚᱭᱟ ᱟᱞᱮ ᱴᱷᱮᱱ ᱫᱚ᱾ ᱥᱩᱫᱷᱩ ᱵᱚᱸᱜᱟ ᱵᱩᱨᱩ ᱦᱚᱭᱱᱟ, ᱟᱨᱠᱟᱹᱴᱳᱡ ᱮᱱᱮᱡ ᱠᱮᱭᱟᱠᱚ, ᱾ ᱢᱤᱫᱵᱟᱨ ᱜᱷᱚᱱᱟ ᱜᱟᱱ ᱟᱨ ᱱᱟᱭᱠᱮ ᱠᱚ ᱤᱫᱤ ᱦᱚᱴ ᱦᱚᱴᱚᱠᱟᱭᱟ ᱟᱨ ᱚᱲᱟᱜ ᱦᱮᱡ᱾ ᱟᱫᱚ ᱤᱱᱠᱟᱹᱱᱟᱜ ᱡᱟᱦᱟᱸ ᱯᱨᱳᱜᱨᱟᱢ ᱫᱚ ᱵᱟᱝ ᱵᱟᱝᱞᱮ ᱫᱚᱦᱚᱭ ᱜᱮᱭᱟ᱾
ᱟᱨ ᱮᱴᱟᱜ ᱠᱚᱥᱮᱱᱤᱧ ᱠᱟᱹᱢᱤ ᱵᱟᱲᱟᱭ ᱫᱟᱹᱧ, ᱪᱤᱠᱟᱹ ᱵᱟᱲᱟᱭ ᱫᱟᱹᱧ, ᱚᱱᱟ ᱯᱨᱩᱯᱴᱟᱝ ᱦᱳᱭᱳᱜ ᱞᱟᱹᱜᱤᱫ᱾ ᱟᱠᱮᱥᱮᱫ ᱪᱮᱫᱠᱟ ᱠᱚ ᱢᱟᱱᱟᱣ ᱜᱮᱭᱟ?
ᱦᱮᱸ ᱚᱱᱟ ᱢᱟ ᱠᱟᱛᱷᱟ ᱠᱟᱱ ᱜᱮᱭᱟ, ᱟᱵᱚ ᱵᱚᱱ ᱵᱟᱲᱟᱭᱟ ᱦᱩᱞ ᱢᱟᱦᱟ ᱢᱟᱱᱮ ᱫᱚ ᱪᱮᱫ ᱠᱟᱱᱟ, ᱦᱩᱞ ᱢᱟᱦᱟ ᱢᱟᱱᱮ ᱫᱚᱵᱚᱱ ᱵᱟᱲᱟᱭᱟ ᱡᱮ ᱢᱤᱫᱴᱟᱝ ᱡᱮ ᱩᱱᱦᱤᱞᱳᱜ ᱡᱮ ᱨᱟᱹᱥᱠᱟᱹ ᱨᱮᱱᱟᱜ ᱫᱤᱱ ᱠᱟᱱᱟ ᱱᱚᱝᱠᱟ ᱦᱚᱸ ᱵᱟᱝ ᱠᱟᱱᱟ, ᱥᱮ ᱯᱚᱨᱚᱵ ᱢᱟᱹᱡᱷᱤ ᱠᱚᱵᱚᱱ ᱫᱚᱦᱚᱭᱫᱟ ᱚᱱᱟ ᱡᱟᱦᱟᱸ ᱞᱮᱠᱟ ᱯᱟᱛᱟ ᱯᱚᱨᱚᱵᱽ ᱠᱚᱵᱚᱱ ᱫᱚᱦᱚᱭᱮᱜᱼᱟ ᱚᱱᱟ ᱟ ᱩᱫᱽᱫᱮᱥᱥᱚ ᱤᱫᱤ ᱠᱟᱛᱮᱫ, ᱥᱮ ᱟᱨᱦᱚᱸ ᱮᱢᱟᱱ ᱮᱢᱟᱱ ᱯᱳᱜᱜᱨᱟᱢ ᱠᱚᱠᱚ ᱫᱚᱦᱚᱭᱮᱜᱼᱟ, ᱱᱚᱣᱟ ᱫᱚ ᱮᱸ ᱛᱤᱱᱟᱹᱜ ᱴᱟᱢ ᱢᱚᱱᱮᱭᱟᱢ ᱡᱮ ᱱᱚᱣᱟ ᱴᱷᱤᱠᱟ ᱥᱮ ᱵᱟᱝ ᱴᱷᱤᱠᱟ ᱚᱠᱟᱢ ᱢᱚᱱᱮᱭᱟ ᱟᱢ?
ᱤᱧ ᱫᱚ ᱪᱮᱫ ᱞᱟᱹᱭᱟᱹᱧ ᱧᱮᱞᱢᱮ ᱱᱚᱣᱟ ᱫᱚ ᱞᱟᱹᱲᱦᱟᱹᱭ ᱠᱟᱛᱮᱜ ᱟᱵᱳᱣᱟᱜ ᱫᱤᱥᱚᱢ ᱥᱟᱫᱷᱤᱱ ᱠᱟᱱ ᱛᱟᱵᱚᱱᱟ, ᱢᱟᱱᱮ
ᱮᱠᱟᱞᱜᱮ ᱮᱠᱟᱞᱜᱮ᱾
ᱦᱟᱸ, ᱟᱨ ᱩᱱᱠᱩ ᱫᱤᱥᱟᱹ ᱠᱟᱛᱮᱜ ᱢᱮᱫᱴᱮᱡ ᱵᱚᱸᱜᱟ ᱵᱩᱨᱩ ᱦᱳᱭᱳᱜ ᱠᱟᱱᱟ ᱥᱮ, ᱚᱱᱟ ᱫᱤᱱ ᱟᱵᱚ ᱵᱚᱱ ᱢᱟᱱᱟᱣ ᱫᱟ ᱢᱤᱫ ᱵᱟᱨ ᱡᱩᱫᱤ ᱞᱟᱹᱭ ᱜᱟᱱᱚᱜᱼᱟ ᱡᱮ ᱱᱚᱣᱟ ᱫᱚ ᱟᱵᱚ ᱢᱮᱫᱴᱟᱝ ᱡᱤᱛᱠᱟᱹᱨ ᱨᱮᱱᱟᱜ ᱫᱤᱱ ᱠᱟᱱᱟ, ᱡᱮ ᱥᱮᱫᱤᱱ ᱡᱤᱛᱟᱹᱣ ᱞᱮᱱ ᱛᱟᱦᱮᱱ ᱟᱠᱳ᱾ ᱡᱤᱛᱠᱟᱹᱨ ᱠᱤᱱ ᱧᱟᱢ ᱞᱮᱫ ᱛᱟᱦᱮᱱᱟ ᱥᱤᱫᱷᱩ ᱠᱟᱹᱱᱩ, ᱟᱨ ᱤᱱᱟᱹ ᱠᱷᱟᱹᱛᱤᱨ ᱛᱮ ᱛᱮᱦᱮᱧ ᱟᱵᱚ ᱥᱟᱱᱛᱤ ᱨᱮ ᱢᱮᱱᱟᱜ ᱵᱚᱱᱟ᱾ ᱥᱟᱱᱛᱟᱲ ᱥᱚᱢᱟᱡᱽ ᱥᱟᱱᱛᱤ ᱨᱮ ᱢᱮᱱᱟᱜᱼᱟ᱾ ᱟᱨ ᱤᱱᱟᱹᱜᱮ, ᱟᱨ ᱡᱩᱫᱤ ᱦᱚᱲ ᱠᱚ ᱞᱟᱹᱭᱟ ᱡᱮ, ᱟᱵᱚᱣᱟᱜ ᱞᱟᱠᱪᱟᱨ ᱵᱟᱧᱪᱟᱣ ᱫᱚᱦᱚ ᱨᱮᱱᱟᱜ ᱠᱟᱛᱷᱟ ᱡᱚᱫᱤ ᱞᱟᱹᱭ ᱟᱢ᱾ ᱛᱚ, ᱥᱮᱫᱤᱱ ᱦᱚᱭᱛᱚ ᱤᱱᱠᱟᱹ ᱦᱟᱞᱠᱟ ᱱᱤᱠᱮ ᱤᱭᱟᱹ ᱵᱚᱸᱜᱟ ᱵᱩᱨᱩ ᱠᱟᱛᱮᱜ ᱟᱲᱟᱜ ᱜᱤᱰᱤ ᱞᱮᱠᱷᱟᱱ ᱜᱤ ᱴᱷᱤᱠ ᱠᱚᱜ ᱤᱧᱟᱹᱜ ᱢᱚᱱᱮ ᱦᱩᱭᱩᱜᱼᱟ᱾ ᱟᱨ ᱞᱟᱠᱪᱟᱨ ᱵᱟᱧᱪᱟᱣᱟᱜ ᱠᱟᱛᱷᱟ ᱡᱚᱫᱤ ᱞᱟᱹᱭᱟᱢ ᱛᱟᱦᱚᱞᱮ ᱛᱚ ᱟᱨᱦᱚ ᱟᱭᱢᱟ ᱫᱮᱨᱤ ᱢᱮᱱᱟᱜ ᱜᱮᱭᱟ᱾ ᱦᱮᱸ, ᱜᱩᱨᱩ ᱾ ᱚᱱᱟᱜᱮ, ᱟᱢ ᱫᱚᱢᱮ ᱜᱮ ᱯᱚᱨᱚᱵᱽ ᱠᱚ ᱠᱚᱨᱟᱣ ᱢᱮᱥᱮ ᱡᱟ ᱠᱤᱪᱷᱩ ᱡᱷᱚᱛᱚ ᱠᱤᱪᱷᱩ ᱵᱟᱧᱪᱟᱣ ᱜᱟᱱᱚᱜᱼᱟ ᱵᱟᱨ ᱯᱮ ᱫᱤᱱ ᱫᱷᱚᱨᱮ, ᱛᱚ ᱚᱱᱟ ᱜᱮ᱾ ᱟᱢᱟᱜ ᱪᱮᱫ ᱢᱚᱱᱮ ᱦᱚᱭᱳᱜ ᱛᱟᱢᱟ?
ᱮᱠᱫᱚᱢ, ᱟᱹᱰᱤ ᱱᱟᱯᱟᱭ ᱠᱟᱛᱷᱟ ᱟᱹᱰᱤ ᱟᱹᱰᱤ ᱱᱟᱯᱟᱭ ᱠᱟᱛᱷᱟᱢ ᱞᱟᱹᱭ ᱠᱟᱜᱼᱟ᱾ ᱱᱚᱣᱟ ᱜᱮ ᱥᱮᱴᱷᱤᱠ ᱠᱟᱛᱷᱟ, ᱟᱵᱚ ᱡᱩᱫᱤ ᱱᱤᱭᱟᱹ ᱚᱠᱛᱚ ᱨᱮ ᱛᱤᱸᱜᱩ ᱠᱟᱛᱮ ᱡᱩᱫᱤ ᱟᱵᱚ ᱟᱸ ᱨᱟᱹᱥᱠᱟᱹ ᱨᱮᱱᱟᱜ ᱫᱤᱱ ᱛᱚ ᱮᱢᱱᱤ ᱫᱤᱱᱛᱮ ᱢᱮᱱᱟᱜ ᱠᱟᱜ ᱜᱮᱭᱟ, ᱩᱱ ᱚᱠᱛᱚ ᱵᱚᱱ ᱨᱟᱹᱥᱠᱟᱹᱭ ᱢᱟ᱾ ᱟᱨᱚ ᱱᱮᱛᱟᱨ ᱵᱚᱱ ᱧᱮᱞᱮᱜᱼᱟ, ᱡᱮ ᱟᱸ ᱰᱤᱡᱮ ᱞᱟᱜᱽᱲᱮ ᱥᱮ ᱰᱤᱡᱮ ᱪᱷᱟᱯᱚᱞ ᱠᱚᱠᱚ ᱮᱱᱮᱡᱼᱟ, ᱛᱟᱨᱯᱚᱨᱮ ᱱᱮᱛᱟᱨ ᱠᱚᱲᱟ ᱠᱩᱲᱤ ᱠᱚ ᱟᱨᱠᱤ ᱦᱩᱸᱰᱤᱧ ᱦᱩᱸᱰᱤᱧ ᱧᱮᱞ ᱠᱚᱣᱟ ᱵᱚᱱ ᱪᱤᱠᱟᱹᱭ ᱫᱟᱠᱚ ᱟᱸ ᱟᱹᱰᱤ ᱡᱳᱨ ᱚᱱᱟ ᱰᱤᱡᱮ ᱪᱷᱟᱯᱚᱞ ᱮᱱᱮᱡ ᱨᱮᱠᱚ ᱢᱟᱛᱟᱣ ᱠᱟᱱᱟ, ᱦᱮᱸ ᱵᱟᱝ? ᱛᱟᱦᱚᱞᱮ, ᱟᱸ ᱧᱮᱞ ᱫᱟᱵᱚᱱ ᱪᱮᱫ ᱞᱮᱠᱟ ᱟᱵᱚᱣᱟᱜ ᱚᱨᱥᱚᱝ ᱯᱟᱲᱟᱜ ᱠᱟᱱᱟ᱾ ᱱᱚᱜᱼᱚᱭ ᱚᱞᱚᱜ ᱯᱟᱲᱦᱟᱣ ᱠᱷᱚᱱᱟᱜ ᱠᱚ ᱥᱟᱦᱟ ᱥᱟᱸᱜᱤᱧᱚᱜ ᱠᱟᱱᱟ᱾ ᱡᱚᱠᱷᱚᱱ ᱚᱱᱠᱟᱱᱟᱜ ᱢᱤᱫᱴᱟᱝ ᱢᱩᱦᱩᱨᱛᱚ ᱨᱮᱠᱚ ᱥᱮᱴᱮᱨᱚᱜ ᱠᱟᱱᱟ, ᱩᱱᱠᱩ ᱫᱚ ᱟᱫᱚ ᱚᱞᱚᱜ ᱯᱟᱲᱦᱟᱜ ᱠᱷᱚᱱᱟᱜ ᱫᱚᱠᱚ ᱟᱹᱰᱤ ᱡᱳᱨ ᱵᱤᱪᱷᱞᱟᱹᱜ ᱠᱟᱱᱟ ᱵᱟᱝ ᱥᱮ?
ᱦᱩᱸ᱾
ᱟᱫᱚ, ᱛᱤᱱᱟᱹᱜ ᱴᱟ ᱚᱱᱟ ᱦᱚᱸ ᱠᱤ ᱥᱚᱴᱷᱤᱠᱼᱟ ᱡᱮ ᱚᱱᱟ ᱱᱚᱣᱟ ᱨᱮ ᱫᱟᱹᱭ ᱚᱠᱚᱭ ᱠᱟᱱᱟ ᱠᱚ? ᱡᱮ ᱢᱤᱫᱴᱟᱝ ᱜᱤᱫᱽᱨᱟᱹ ᱡᱮ ᱚᱸᱱᱮ ᱵᱚᱱ ᱟᱸᱡᱚᱢᱮᱫᱼᱟ, ᱡᱮ ᱪᱷᱟᱹᱯᱨᱤ ᱪᱷᱟᱯᱨᱟᱜ ᱠᱟᱱᱟ ᱠᱚ᱾ ᱛᱚ ᱱᱚᱣᱟ ᱱᱩᱭ ᱡᱟᱦᱟᱸᱱᱟᱜ ᱢᱤᱫᱴᱟᱝ ᱠᱩᱲᱤ ᱜᱤᱫᱨᱟᱹ ᱥᱮ ᱠᱚᱲᱟ ᱜᱤᱫᱽᱨᱟᱹ ᱠᱟᱱᱟᱭ, ᱩᱱᱤ ᱛᱚ ᱡᱟᱦᱟᱸᱭ ᱟᱭᱳ ᱵᱟᱵᱟᱭᱤᱡ ᱢᱤᱫᱴᱮᱱ ᱜᱮ ᱜᱤᱫᱽᱨᱟᱹ ᱠᱟᱱᱟᱭ, ᱵᱟᱝ ᱥᱮ?
ᱦᱩᱸ᱾
ᱦᱮᱸ, ᱟᱫᱚ ᱮᱱᱮᱠᱷᱟᱱ ᱟᱸ ᱱᱚᱸᱰᱮ ᱠᱤ ᱟᱭᱳ ᱵᱟᱵᱟ ᱠᱤ ᱱᱚᱸᱰᱮ ᱩᱱᱠᱩᱣᱟᱜ ᱜᱟᱹᱞᱛᱤ ᱦᱩᱭ ᱫᱟᱲᱮᱭᱟᱜᱼᱟ? ᱢᱮᱱᱫᱚ ᱢᱚᱱᱮ ᱦᱩᱭᱩᱜ ᱠᱟᱱᱟ? ᱟᱸᱡᱚᱢᱚᱜ ᱠᱟᱱᱟ?
ᱦᱳᱭ ᱦᱳᱭ, ᱛᱚ ᱡᱩᱫᱤ ᱚᱱᱟ ᱞᱟᱹᱭᱟᱹᱧ ᱡᱮ ᱚᱠᱚᱭᱟᱜ ᱚᱱᱟ ᱨᱮ ᱫᱳᱥ ᱡᱩᱫᱤ ᱧᱮᱞ ᱟᱵᱚᱱ
ᱦᱮᱸ᱾
ᱧᱮᱞ ᱢᱮ ᱟᱢᱨᱮᱱ ᱜᱤᱫᱽᱨᱟᱹ ᱚᱠᱟ ᱥᱮᱱᱚᱜ ᱠᱟᱱ ᱛᱟᱢᱟ, ᱪᱮᱫ ᱪᱤᱠᱟᱹᱭ ᱮᱫᱟᱭ᱾ ᱡᱷᱚᱛᱚ ᱠᱤᱪᱷᱩ ᱟᱢ ᱚᱱ ᱠᱟᱹᱴᱤᱡ ᱨᱮᱦᱚᱸ ᱧᱮᱞ ᱞᱟᱹᱠᱛᱤ ᱠᱟᱱ ᱛᱟᱢᱟ ᱡᱮ ᱤᱧᱨᱮᱱ ᱜᱤᱫᱽᱨᱟᱹ ᱰᱟᱦᱟᱨ ᱛᱮ ᱥᱮᱱᱚᱜ ᱠᱟᱱᱟᱭ, ᱟᱨ ᱪᱮᱫ ᱮ ᱠᱚᱨᱟᱣ ᱞᱟᱹᱜᱤᱫᱚᱜ ᱠᱟᱱᱟ ᱾ ᱟᱨ ᱡᱷᱚᱛᱚ ᱠᱷᱚᱱᱟᱜ ᱢᱟᱨᱟᱝ ᱠᱟᱛᱷᱟ ᱦᱳᱭᱳᱜ ᱠᱟᱱᱟ, ᱡᱟᱦᱟᱸ ᱯᱨᱳᱜᱨᱟᱢ ᱠᱚ ᱦᱳᱭᱳᱜ ᱠᱟᱱᱟ᱾ ᱩᱱᱟᱹᱜ ᱫᱚ ᱤᱧ ᱫᱚ ᱵᱟᱹᱧ ᱥᱮᱱ ᱵᱟᱲᱟ ᱠᱟᱱᱟ᱾ ᱠᱤᱱᱛᱩ ᱯᱷᱳᱱ ᱨᱮᱫᱚ ᱧᱮᱞ ᱦᱩᱭᱩᱜ ᱠᱟᱱᱟ, ᱡᱮ ᱪᱮᱫ ᱠᱚ ᱧᱮᱞ ᱧᱟᱢᱚᱜ ᱠᱟᱱᱟ᱾ ᱛᱳ ᱚᱱᱮ ᱚᱱᱠᱟᱱᱟᱜ ᱡᱟᱭᱜᱟ ᱨᱮᱜᱮ ᱡᱮ, ᱟᱢ ᱨᱮᱱ ᱜᱤᱫᱽᱨᱟᱹ ᱚᱸᱱᱰᱮ ᱥᱮᱱ ᱠᱟᱛᱮᱜ ᱪᱮᱫ ᱮ ᱪᱤᱠᱟᱹᱭᱮᱫᱟ᱾ ᱟᱢ ᱡᱚᱫᱤ ᱚᱱᱟ ᱠᱷᱚᱡᱽ ᱵᱟᱢ ᱫᱚᱦᱚᱭᱟ, ᱟᱢ ᱡᱩᱫᱤ ᱵᱟᱢ ᱜᱟᱭᱤᱰᱮᱭᱟ ᱛᱚ ᱚᱱᱟ ᱯᱳᱭᱞᱳ ᱠᱟᱛᱷᱟ ᱛᱚ ᱞᱟᱹᱭᱟᱹᱧ ᱚᱲᱟᱜ ᱦᱚᱲ, ᱡᱟᱦᱟᱱᱟᱜ ᱠᱤᱪᱷᱩ ᱜᱮ ᱟᱢ ᱟᱢ ᱥᱟᱶᱛᱟ ᱨᱮᱱ ᱦᱚᱲ ᱠᱟᱱᱟᱢ, ᱟᱢᱮᱢ ᱞᱟᱹᱭᱟ ᱡᱮ ᱤᱧ ᱱᱚᱣᱟ ᱠᱤᱪᱷᱩ ᱵᱟᱹᱧ ᱠᱚᱨᱟᱣ ᱦᱚᱪᱚᱣᱟᱜᱼᱟ᱾ ᱡᱮ ᱱᱤᱛᱚᱜ ᱨᱮᱱᱟᱜ ᱡᱮᱱᱟᱨᱮᱥᱚᱱ ᱚᱠᱟ ᱪᱟᱜ ᱠᱟᱱᱟ᱾ ᱚᱠᱟ ᱡᱟᱭᱜᱟ ᱨᱮᱠᱚ ᱥᱮᱱᱚᱜ ᱠᱟᱱᱟ ᱱᱚᱣᱟ ᱯᱤᱲᱦᱤ᱾ ᱛᱚ ᱚᱱᱟ ᱠᱷᱮᱛᱨᱮ ᱟᱢ ᱪᱮᱫ ᱮᱢ ᱪᱤᱠᱟᱹ ᱫᱟᱲᱮᱭᱟᱜᱼᱟ, ᱟᱢ ᱪᱮᱫ ᱦᱚᱸ ᱵᱟᱢ ᱪᱤᱠᱟᱹ ᱫᱟᱲᱮᱭᱟᱜᱼᱟ᱾ ᱡᱩᱫᱤ ᱱᱚᱸᱰᱮ ᱚᱲᱟᱜ ᱠᱷᱚᱱᱟᱜ ᱦᱚᱲ ᱡᱟᱦᱟᱸᱭ ᱵᱟᱭ ᱠᱚᱨᱟᱣᱟ᱾ ᱟᱢ ᱦᱚᱲ ᱟᱞᱚ ᱱᱤᱝᱠᱟᱹ ᱟᱢ, ᱟᱨ ᱯᱨᱳᱜᱨᱟᱢ ᱵᱚᱱᱫᱚ ᱨᱮᱱᱟᱜ ᱠᱟᱛᱷᱟ ᱢᱟ ᱫᱚᱢᱮ ᱠᱚ ᱞᱟᱹᱭ ᱵᱟᱲᱟ ᱠᱮᱫ ᱜᱮᱭᱟ᱾ ᱡᱮ ᱯᱨᱳᱜᱨᱟᱢ ᱵᱟᱝ ᱜᱟᱱᱚᱜᱼᱟ, ᱥᱟᱨᱟ ᱧᱤᱫᱟᱹ ᱯᱨᱳᱜᱨᱟᱢ ᱵᱟᱝ ᱜᱟᱱᱚᱜᱼᱟ᱾ ᱛᱤᱱᱟᱹᱜ ᱠᱚ ᱵᱚᱱᱫᱚ ᱫᱟᱲᱮᱭᱟᱜ ᱠᱟᱱᱟ ᱞᱟᱹᱭᱢᱮ᱾
ᱡᱩᱫᱤ ᱵᱚᱱ ᱞᱟ. ᱭᱟ
ᱱᱚᱣᱟ ᱫᱚ ᱡᱷᱚᱛᱚ ᱠᱷᱚᱱᱟᱜ ᱢᱟᱨᱟᱝ ᱡᱤᱱᱤᱥ ᱦᱩᱭᱩᱜ ᱠᱟᱱᱟ ᱡᱮ, ᱡᱟᱦᱟᱸ ᱟᱵᱚᱣᱟᱜ ᱱᱚᱣᱟ ᱦᱮᱸ ᱚᱱᱮ, ᱯᱟᱦᱟᱲᱜᱟᱱᱟ ᱢᱚᱦᱚᱞ ᱠᱚ ᱢᱮᱱᱟᱜᱼᱟ ᱡᱟᱸᱦᱟ ᱚᱸᱰᱮ ᱠᱷᱚᱱᱟᱜ ᱜᱮ ᱠᱤᱪᱷᱩ ᱠᱚᱨᱟᱣ ᱫᱚᱨᱠᱟᱨ, ᱤᱭᱩᱱᱤᱴ ᱠᱷᱚᱱ ᱱᱚᱝᱠᱟ ᱢᱤᱫ ᱦᱚᱲ ᱵᱟᱨ ᱦᱚᱲᱛᱮ ᱪᱮᱫ ᱦᱚᱸ ᱵᱟᱢ ᱪᱤᱠᱟᱹ ᱫᱟᱲᱮᱭᱟᱜᱼᱟ᱾ ᱡᱚᱫᱤ ᱩᱱᱠᱩ ᱡᱮ ᱥᱟᱱᱛᱟᱞ ᱥᱚᱢᱟᱡᱽ ᱨᱮ ᱢᱤᱫᱴᱮᱱ ᱤᱭᱟᱹ ᱠᱚ ᱜᱤᱲᱤ ᱜᱚᱜ ᱠᱟᱜ-ᱟ᱾ ᱢᱟᱱᱮ ᱱᱚᱝᱠᱟᱱᱟᱜ ᱢᱤᱫᱴᱮᱱ ᱱᱤᱭᱚᱢ ᱠᱚ ᱜᱤᱰᱤᱭᱟ ᱡᱮ, ᱵᱟᱝ ᱜᱟᱱᱚᱜ ᱛᱟᱵᱚᱱᱟ ᱟᱵᱚᱣᱟᱜ᱾ ᱱᱚᱣᱟ ᱵᱟᱝ ᱜᱟᱱᱚᱜᱼᱟ, ᱢᱟᱱᱮ ᱠᱚᱨᱟᱣ ᱜᱮ ᱵᱟᱝ ᱜᱟᱱᱚᱜᱼᱟ᱾ ᱛᱚ ᱚᱱᱟ ᱠᱷᱟᱹᱛᱤᱨ ᱩᱱᱠᱩ ᱠᱚ ᱠᱚᱨᱟᱣ ᱮᱫᱟ᱾ ᱤᱱᱰᱤᱵᱷᱤᱡᱩᱞᱟᱢ ᱢᱤᱫ ᱦᱚᱲ ᱠᱟᱛᱮᱫ ᱪᱮᱫ ᱦᱚᱸ ᱪᱮᱫ ᱦᱚᱸ ᱵᱟᱢ ᱪᱤᱠᱟᱹ ᱫᱟᱲᱮᱭᱟᱜᱼᱟ᱾
ᱮᱠᱫᱚᱢ ᱮᱠᱫᱚᱢ ᱮᱠᱫᱚᱢ᱾ ᱮᱠᱫᱚᱢ ᱟᱹᱰᱤ ᱱᱟᱯᱟᱭ ᱠᱟᱛᱷᱟ᱾ ᱟᱹᱰᱤ ᱢᱚᱸᱡᱽ ᱟᱹᱰᱤ ᱵᱷᱟᱜᱮ ᱵᱩᱡᱷᱟᱹᱣ ᱠᱮᱫ ᱟᱧ ᱡᱮ ᱱᱚᱜᱚᱭ ᱱᱚᱝᱠᱟ ᱢᱤᱫᱴᱟᱝ ᱩᱭᱦᱟᱹᱨ ᱵᱷᱟᱵᱽᱱᱟ ᱡᱮ, ᱞᱟᱹᱭ ᱞᱟᱹᱜᱤᱫ ᱟᱨ ᱟᱵᱚ ᱡᱩᱫᱤ ᱵᱚᱱ ᱧᱮᱞᱟ, ᱢᱤᱫᱴᱟᱝ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱩᱱᱤ ᱫᱚ ᱢᱟ ᱡᱟᱦᱟᱸ ᱛᱤᱱ ᱜᱮ ᱯᱨᱳᱜᱨᱟᱢ ᱧᱮᱞᱮ ᱪᱟᱞᱟᱜ ᱡᱟᱦᱟᱸ ᱨᱮᱜᱮ ᱪᱟᱞᱟᱣ ᱦᱚᱪᱚᱼᱟ, ᱚᱸᱰᱮ ᱢᱟ ᱢᱤᱫ ᱜᱷᱟᱹᱲᱤᱡ ᱛᱟᱦᱮᱱᱟ᱾ ᱢᱮᱱᱠᱷᱟᱱ ᱚᱱᱟ ᱯᱚᱨᱮ ᱢᱟ ᱴᱷᱤᱠ ᱚᱲᱟᱜ ᱨᱮ ᱦᱤᱡᱩᱜᱼᱟᱭ᱾ ᱚᱲᱟᱜ ᱦᱮᱡ ᱠᱟᱛᱮᱫ ᱩᱱᱤ ᱛᱚ ᱟᱭᱳ ᱵᱟᱵᱟ ᱦᱚᱸ ᱢᱮᱱᱟᱜ ᱠᱚᱛᱟᱭᱟ, ᱩᱱᱠᱩ ᱛᱚᱠᱚ ᱧᱮᱞ ᱫᱟᱲᱮᱭᱟᱜ ᱠᱟᱱᱟ ᱱᱮᱛᱟᱨ ᱥᱳᱥᱟᱞ ᱢᱤᱰᱤᱭᱟ ᱨᱮ ᱡᱩᱜᱽ ᱠᱟᱱᱟ᱾ ᱚᱠᱚᱭ ᱴᱷᱮᱱ ᱫᱚ ᱢᱟᱨᱟᱝ ᱢᱟᱨᱟᱝ ᱯᱷᱩᱱ ᱵᱟᱹᱱᱩᱜᱼᱟ ᱵᱟᱝ ᱥᱮ᱾ ᱧᱮᱞᱮᱫ ᱜᱮᱭᱟ ᱥᱟᱱᱟᱢ ᱦᱚᱲ ᱴᱷᱮᱱ, ᱛᱟᱦᱚᱞᱮ ᱡᱩᱫᱤ ᱢᱮᱱᱟᱜ ᱛᱟᱢᱮ ᱧᱮᱞᱮᱫ ᱜᱮᱭᱟ। ᱧᱮᱞ ᱠᱟᱛᱮ ᱨᱮᱦᱚᱸ ᱪᱮᱫᱟᱜ ᱥᱮ ᱟᱢ ᱫᱚ ᱵᱟᱢ ᱧᱮᱞᱨᱮᱦᱚᱸ ᱮᱴᱟᱜ ᱦᱚᱲ ᱫᱚᱠᱚ ᱞᱟᱹᱭᱟᱢ ᱠᱟᱱᱟ ᱪᱮ᱾ ᱯᱷᱟᱞᱱᱟᱭᱤᱡ ᱵᱟᱹᱵᱩ ᱥᱮ, ᱯᱷᱟᱞᱱᱟᱭᱤᱡ ᱠᱩᱲᱤ ᱜᱤᱫᱽᱨᱟᱹ, ᱱᱚᱝᱠᱟ ᱮᱱᱮᱡ ᱠᱟᱱᱟ ᱱᱚᱝᱠᱟ ᱱᱚᱝᱠᱟ ᱫᱟᱬᱟ ᱵᱟᱲᱟᱭᱟᱫᱟ᱾ ᱱᱚᱝᱠᱟ ᱵᱟᱹᱲᱤᱡ ᱛᱟᱦᱚᱞᱮ ᱚᱵᱚᱥᱥᱳᱭ ᱟᱢᱫᱚᱢ ᱵᱟᱰᱟᱭᱮᱜᱼᱟ᱾ ᱵᱟᱰᱟᱭ ᱠᱟᱛᱮ ᱡᱚᱫᱤ ᱟᱢ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱵᱟᱢ ᱞᱟᱹᱭ ᱟᱭᱟ᱾ ᱱᱚᱣᱟ ᱨᱮᱱ ᱢᱩᱲᱩᱫ ᱫᱩᱥᱤ ᱫᱚ ᱤᱧ ᱫᱚᱧ ᱞᱟ. ᱭᱟ, ᱟᱭᱳᱼᱵᱟᱵᱟ ᱢᱮᱱᱛᱮ ᱢᱚᱱᱮ ᱠᱚᱣᱟ ᱵᱟᱝ ᱥᱮ᱾
ᱦᱩᱸ᱾
ᱚᱞᱚᱜ ᱯᱟᱲᱦᱟᱜ ᱪᱮᱫ ᱞᱮᱠᱟ ᱪᱟᱞᱟᱜ ᱠᱟᱱ ᱞᱟᱹᱭ ᱢᱮ?
ᱦᱮᱸ ᱪᱟᱞᱟᱜ ᱠᱟᱱ ᱜᱮᱭᱟ᱾
ᱟᱪᱪᱷᱟ ᱪᱮᱫ ᱮᱢ ᱞᱟᱹᱭ ᱮᱛ ᱞᱟᱹᱭ ᱢᱮ?
ᱚᱱᱟᱜᱮ ᱠᱤᱪᱷᱩ ᱞᱟᱹᱭᱟᱹᱧ ᱢᱮᱱᱛᱮ ᱪᱮᱫ ᱡᱮᱱᱚ ᱡᱮ, ᱚᱱᱟ ᱜᱮ ᱟᱨ ᱢᱤᱫᱴᱟᱝ ᱠᱟᱛᱷᱟ ᱦᱩᱭᱩ ᱠᱟᱱᱟ ᱡᱮ, ᱠᱚᱱᱴᱮᱱ ᱠᱨᱤᱭᱮᱴᱟᱨ ᱨᱮ ᱵᱷᱟᱞᱤᱭᱟ, ᱪᱮᱫ ᱠᱚᱠᱚ ᱵᱮᱱᱟᱣᱮᱫ ᱟᱠᱚ᱾
ᱮᱠᱡᱟᱢᱤᱥᱚᱱ,
ᱢᱟᱱᱮ ᱜᱮ ᱵᱟᱹᱱᱩᱜᱼᱟ, ᱪᱮᱫ ᱡᱮ ᱡᱟᱦᱟᱸᱱᱟᱜ ᱧᱮᱞᱢᱮ ᱦᱚᱲ ᱵᱷᱤᱰᱭᱳ ᱵᱮᱱᱟᱣᱮᱜ ᱟᱠᱚ, ᱢᱤᱫᱴᱮᱱ ᱢᱤᱫᱴᱮᱱ ᱵᱷᱤᱰᱭᱳ ᱱᱤᱝᱠᱟᱹ ᱦᱩᱭᱩᱜ ᱜᱮᱭᱟ ᱢᱟᱱᱮ ᱪᱮᱫ ᱵᱚᱱ ᱞᱟᱹᱭᱟ ᱡᱮ ᱟᱢ ᱚᱸᱰᱮ ᱜᱮ ᱵᱤᱡᱱᱮᱥ ᱵᱩᱡᱟᱹᱣᱟᱜ ᱢᱮᱭᱟ ᱠᱚ ᱟᱢ ᱚᱱᱟ ᱵᱷᱟᱜᱮ ᱠᱤᱪᱷᱩ ᱜᱮ ᱟᱢ ᱥᱟᱶᱛᱟ ᱨᱮ ᱨᱟᱠᱟᱵ ᱫᱟᱲᱮᱜ ᱟᱢ᱾ ᱮᱵᱟᱨ ᱟᱢ ᱡᱩᱫᱤ, ᱯᱳᱭᱞᱳ ᱠᱟᱛᱷᱟ ᱡᱩᱫᱤ ᱡᱩᱫᱤ ᱥᱟᱱᱛᱟᱲ ᱥᱚᱢᱟᱡᱽ ᱨᱮᱱ ᱡᱩᱫᱤ ᱨᱳᱥᱴᱟᱨ ᱠᱚᱣᱟᱜ ᱠᱟᱛᱷᱟᱧ ᱞᱟᱹᱭᱟ ᱚᱱᱟ ᱫᱚ ᱵᱟᱝ ᱞᱟᱹᱭ ᱜᱮ ᱵᱷᱟᱜᱮᱭᱟ, ᱮᱠᱷᱚᱱ ᱪᱮᱫ ᱠᱚ ᱟᱹᱜᱩᱭᱮᱫᱟ᱾
ᱩᱱᱟᱹᱜ ᱢᱤᱫᱴᱮᱱ ᱪᱮᱫ ᱠᱟᱱᱟᱜ ᱵᱷᱟᱥᱟ ᱛᱮᱠᱚ ᱨᱚᱲᱟ ᱞᱟᱹᱭ ᱦᱚᱸ ᱵᱟᱝ ᱜᱟᱱᱚᱜᱼᱟ ᱛᱚ, ᱚᱝᱠᱟᱱᱟᱜ ᱡᱤᱱᱤᱥ ᱟᱨ
ᱟᱪᱪᱷᱟ ᱟᱸᱡᱚᱢ ᱫᱟᱢ ᱞᱟᱹᱭᱫᱟᱹᱧ ᱱᱤᱛᱚᱜ ᱦᱟᱹᱵᱤᱡ ᱫᱚ ᱴᱷᱤᱠ ᱜᱮᱭᱟ ᱟᱨᱦᱚᱸ ᱟᱸ ᱨᱚᱯᱚᱲ ᱟᱞᱟᱝ ᱟᱨᱦᱚᱸ ᱯᱚᱨᱮ
ᱪᱮᱫ ᱪᱮᱫ ᱠᱟᱱᱟ?
ᱞᱟᱹᱭᱫᱟᱹᱧ ᱯᱚᱨᱮ ᱞᱟᱝ ᱨᱚᱯᱚᱲᱟ ᱦᱟᱸᱜ ᱦᱮᱸ, ᱢᱟ ᱛᱟᱦᱚᱞᱮ ᱢᱟ᱾
ᱛᱤᱱᱟᱹᱜ ᱦᱳᱭᱱᱟ? ᱳ ᱟᱪᱪᱷᱟ ᱟᱪᱪᱷᱟ ᱴᱷᱤᱠ ᱜᱮᱭᱟ᱾
ᱮᱜᱟᱨᱚ ᱢᱤᱱᱤᱴ, ᱳ ᱵᱟᱨᱳ ᱢᱤᱱᱤᱴ ᱦᱩᱭᱩᱜ ᱞᱟᱹᱜᱤᱜ,